ᱦᱮᱸ᱾
ᱦᱮᱞᱳ ᱜᱚᱝᱠᱮ ᱨᱚᱲ ᱟᱱᱡᱚᱢᱚᱜ ᱠᱟᱱᱟ ᱛᱚ?
ᱦᱮᱸ ᱜᱚᱝᱠᱮ ᱱᱟᱯᱟᱭ ᱥᱟᱺᱦᱤᱡ ᱜᱮ ᱨᱚᱲ ᱠᱚᱫᱚ ᱟᱸᱡᱚᱢ ᱧᱟᱢᱚᱜ ᱠᱟᱱ ᱛᱟᱵᱮᱱᱟ᱾
ᱦᱳᱭ ᱛᱚ᱾ ᱪᱮᱫ ᱠᱚᱵᱤᱱ ᱪᱤᱠᱟᱹ ᱵᱟᱲᱟᱭᱮᱫᱟ?
ᱟᱹᱞᱤᱧ ᱫᱚᱠᱷᱟᱱ ᱱᱚᱜᱚᱭ ᱱᱤᱛᱚᱜ ᱠᱤᱫᱩᱵ ᱵᱟᱲᱟ ᱠᱟᱛᱮᱫ ᱞᱤᱧ ᱫᱩᱲᱩᱵ ᱡᱤᱨᱟᱹᱣ ᱟᱠᱟᱱᱟ ᱟᱨ ᱟᱵᱮᱱ ᱜᱮ ᱜᱚᱝᱠᱮᱼᱼ ᱪᱮᱫ ᱠᱚᱵᱮᱱ ᱪᱤᱠᱟᱹ ᱵᱟᱲᱟᱭᱮᱫ ᱠᱟᱱᱟ᱾
ᱟᱹᱞᱤᱧ ᱦᱚᱸ ᱦᱚᱜ-ᱚᱭ ᱞᱤᱧ ᱫᱩᱲᱩᱵ ᱵᱟᱲᱟᱭ ᱠᱟᱱᱟ ᱪᱮᱫ ᱞᱤᱧ ᱪᱤᱠᱟᱹᱭᱟ᱾ ᱠᱤᱫᱩᱵ ᱫᱟᱠᱟ ᱡᱚᱢ ᱠᱟᱛᱮᱫ᱾
ᱟᱪᱪᱷᱟ ᱟᱪᱪᱷᱟ ᱱᱟᱯᱟᱭ ᱠᱟᱛᱷᱟ ᱜᱮ ᱜᱚᱝᱠᱮ ᱛᱟᱦᱞᱮ ᱼᱼ ᱛᱮᱦᱮᱧᱟᱜ ᱩᱛᱩ ᱠᱚᱫᱚ ᱪᱮᱫ ᱠᱚ ᱛᱟᱦᱮᱸ ᱠᱟᱱᱟ?
ᱛᱤᱦᱤᱧ ᱫᱚ ᱩᱛᱩ ᱦᱩᱭ ᱞᱮᱱᱟ ᱦᱟᱹᱠᱩ ᱨᱟᱥᱮ ᱛᱟᱦᱮᱸ ᱠᱟᱱᱟ᱾ ᱟᱨ ᱫᱟᱠᱟᱼᱼ
ᱦᱮᱸ ᱜᱚᱢᱠᱮᱼᱼ
ᱟᱡᱚᱢ ᱠᱮᱫᱟ ᱵᱮᱱ ᱛᱚ᱾
ᱦᱳᱭ ᱦᱳᱭ ᱦᱳᱭ᱾
ᱦᱮᱸ᱾ ᱛᱟᱦᱚᱞᱮ ᱟᱵᱮᱱ ᱫᱚᱵᱮᱱ ᱠᱤᱫᱩᱵ ᱵᱟᱲᱟᱭᱮᱱᱟ ᱥᱮ ᱵᱟᱝ?
ᱦᱮᱸ ᱜᱚᱝᱠᱮ ᱟᱹᱞᱤᱧ ᱦᱚᱸ ᱱᱚᱜᱼᱚᱭᱼᱼ ᱠᱤᱫᱩᱵ ᱵᱟᱲᱟ ᱠᱟᱛᱮᱫ ᱜᱮ ᱦᱟᱸᱜ ᱞᱤᱧ ᱫᱩᱲᱩᱵ ᱡᱤᱨᱟᱹᱣ ᱟᱠᱟᱱᱟ᱾
ᱦᱳᱭ ᱛᱚ᱾ ᱛᱟᱦᱚᱞᱮ ᱛᱮᱦᱮᱱᱟᱜ ᱜᱟᱯᱟᱞᱢᱟᱨᱟᱣ ᱪᱮᱫ ᱞᱟᱝ ᱜᱟᱯᱟᱞ ᱢᱟᱨᱟᱨᱟᱣᱟ ᱛᱟᱦᱚᱞᱮ᱾
ᱦᱳᱭ ᱜᱚᱢᱠᱮ ᱱᱚᱣᱟ ᱢᱟᱼᱼ ᱠᱟᱛᱷᱟ ᱠᱟᱱ ᱜᱮᱭᱟ᱾ ᱛᱟᱦᱚᱞᱮ ᱛᱤᱦᱤᱧ ᱫᱚ ᱢᱟ ᱚᱱᱠᱟᱱᱟᱜ ᱢᱤᱫᱴᱤᱱ ᱥᱟᱛᱟᱢ ᱥᱟᱵ ᱨᱟᱠᱟᱵ ᱛᱟᱞᱟᱝ ᱢᱮ᱾
ᱚᱠᱟ ᱵᱟᱨᱮ ᱛᱮᱞᱟᱝ ᱜᱟᱯᱟᱞᱢᱟᱨᱟᱣᱟ᱾
ᱦᱳᱭ ᱦᱳᱭ᱾ ᱫᱤᱥᱟᱹ ᱧᱟᱢᱮᱫ ᱠᱟᱱᱟᱢ ᱜᱚᱢᱠᱮ᱾
ᱟᱹᱞᱤᱧ ᱫᱚ ᱫᱤᱥᱟᱹ ᱵᱟᱹᱞᱤᱧ ᱧᱟᱢ ᱞᱮᱫᱟ ᱛᱚ ᱟᱵᱮᱱ ᱜᱮ ᱞᱟᱹᱭ ᱵᱮᱱ ᱚᱠᱟ ᱵᱟᱨᱮ ᱛᱮᱞᱟᱝ ᱜᱟᱯᱟᱞᱢᱟᱨᱟᱣᱟ᱾
ᱦᱳᱭ ᱦᱳᱭ ᱟᱪᱪᱷᱟ ᱛᱟᱦᱚᱞᱮ ᱛᱮᱦᱮᱧ ᱫᱚ ᱦᱟᱸᱜ ᱞᱟᱝ ᱜᱟᱯᱟᱞ ᱢᱟᱨᱟᱣᱟᱼᱼ ᱟᱵᱚᱣᱟᱜ ᱥᱚᱢᱟᱡᱽ ᱛᱟᱞᱟᱨᱮᱼᱼ ᱱᱚᱜ-ᱚᱭ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱦᱟᱯᱮᱱ ᱫᱤᱱ ᱚᱠᱟ ᱞᱮᱠᱟ ᱫᱤᱱ ᱠᱚ ᱪᱟᱞᱟᱜ ᱛᱟᱠᱚᱣᱟ ᱟᱨ ᱵᱟᱝ ᱚᱠᱟ ᱞᱮᱠᱟ ᱦᱟᱸᱜ ᱠᱚ ᱠᱷᱟᱸᱰᱟᱣ ᱞᱟᱹᱜᱤᱫᱚᱜ ᱠᱟᱱᱟ᱾ ᱦᱚᱸᱜᱼᱱᱟ ᱠᱚ ᱵᱟᱨᱮᱛᱮ᱾
ᱵᱟᱝᱢᱟ ᱟᱹᱰᱤ ᱪᱟᱸᱬ ᱠᱚ ᱵᱟᱯᱞᱟᱜ ᱠᱟᱱᱟ ᱚᱱᱟ ᱠᱚ ᱵᱟᱨᱮᱛᱮ
ᱦᱳᱭ ᱦᱚᱸᱜᱼᱚᱱᱠᱟᱱᱟᱜ ᱵᱟᱨᱮ ᱛᱮᱜᱮ ᱳᱭ ᱱᱚᱰᱮ ᱫᱚ ᱢᱚᱱᱮᱭ ᱵᱮᱱ ᱡᱮ ᱵᱟᱯᱞᱟ ᱥᱟᱸᱣ ᱥᱟᱸᱣ ᱛᱮ ᱟᱠᱚᱣᱟᱜ ᱥᱤᱠᱷᱱᱟᱹᱛ ᱥᱟᱸᱣ ᱥᱟᱸᱣ ᱛᱮ ᱟᱭᱢᱟ ᱨᱚᱠᱚᱢᱟᱜ ᱦᱚᱸᱜᱚ-ᱱᱟ ᱠᱚ ᱵᱟᱨᱮᱛᱮ᱾
ᱦᱮᱸ ᱢᱟ,
ᱮᱠᱫᱚᱢ ᱛᱟᱦᱞᱮ ᱯᱳᱭᱞᱳ ᱨᱮ ᱤᱧᱤᱧ ᱞᱟᱹᱭᱮᱫ ᱛᱟᱞᱟᱝᱟ ᱢᱤᱫᱴᱟᱝ ᱦᱮᱸ ᱛᱟᱯᱚᱨᱮ ᱦᱟᱸᱜ ᱟᱵᱮᱱ ᱦᱚᱸ ᱚᱱᱠᱟ ᱦᱟᱸᱜ ᱫᱤᱥᱟᱹ ᱞᱮᱠᱷᱟᱱ ᱦᱟᱸᱜ ᱟᱨᱚ ᱟᱵᱮᱱ ᱦᱚᱸ ᱞᱟᱹᱭ ᱵᱮᱱ ᱦᱟᱸᱜ᱾
ᱦᱳᱭ, ᱦᱮᱸ᱾
ᱛᱚ ᱯᱳᱭᱞᱳ ᱨᱮ ᱦᱩᱭᱩᱜ ᱠᱟᱱᱟ ᱡᱮ, ᱱᱚᱜ-ᱚᱭ ᱟᱵᱚᱨᱮᱱ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱚᱞᱚᱜ ᱯᱟᱲᱦᱟᱣ ᱥᱟᱶ ᱥᱟᱶ ᱛᱮ ᱦᱟᱯᱮᱱ ᱫᱤᱱ ᱞᱟᱹᱜᱤᱫ ᱟᱠᱚᱣᱟᱜ ᱡᱟᱦᱟᱸ ᱪᱟᱥ ᱠᱟᱹᱢᱤ ᱨᱮ ᱚᱱᱠᱟᱱᱟᱜ ᱮᱸᱴᱠᱮ ᱴᱚᱬᱮ ᱵᱟᱝ ᱦᱩᱭᱩᱜ ᱛᱟᱠᱚᱣᱟ᱾ ᱦᱮᱸᱥᱮ ᱪᱮᱫ ᱜᱚᱝᱠᱮ?
ᱦᱳᱭ ᱜᱚᱝᱠᱮ᱾
ᱤᱱᱟᱹ ᱥᱟᱣ ᱥᱟᱣ ᱛᱮ ᱟᱨ ᱟᱵᱚᱨᱮᱱ ᱡᱟᱦᱟᱸᱭ ᱢᱟᱹᱭ ᱵᱟᱹᱵᱩ ᱛᱟᱠᱚ ᱠᱚᱢ ᱩᱢᱮᱨ ᱨᱮᱠᱚ ᱵᱟᱯᱞᱟᱜ ᱠᱟᱱᱟ᱾ ᱟᱨ ᱱᱩᱠᱩ ᱠᱚᱦᱚᱸ ᱵᱩᱡᱷᱟᱹᱣ ᱞᱟᱹᱠᱛᱤᱜ ᱠᱟᱱᱟ ᱡᱮ ᱩᱢᱮᱨ ᱵᱟᱝ ᱦᱩᱭ ᱠᱟᱱᱟ ᱟᱨ ᱵᱟᱝ ᱠᱟᱹᱢᱤ ᱨᱮᱱᱟᱜ ᱚᱱᱠᱟᱱ ᱫᱷᱟᱯ ᱠᱚᱦᱚᱸ ᱵᱟᱝ ᱵᱟᱲᱟᱭ ᱧᱟᱢ ᱠᱟᱱᱟ᱾ ᱡᱟᱦᱟᱸ ᱫᱚ ᱚᱠᱟ ᱞᱮᱠᱟ ᱵᱷᱟᱵᱽ ᱛᱮ ᱠᱟᱹᱢᱤ ᱦᱩᱭᱩᱜᱼᱟ᱾ ᱦᱚᱸᱜ ᱚᱱᱟ ᱠᱚ ᱡᱩᱫᱤ ᱠᱚ ᱵᱟᱲᱟᱭᱟ ᱧᱟᱢᱟ ᱤᱱᱟᱹ ᱠᱷᱟᱱ ᱟᱠᱚᱣᱟᱜ ᱵᱟᱯᱞᱟ ᱩᱢᱮᱨ ᱛᱮ, ᱟᱨ ᱵᱟᱝ ᱡᱟᱦᱟᱸᱭ ᱠᱚ ᱠᱚ ᱡᱟᱸᱣᱟᱭᱚᱜ ᱠᱟᱱᱟᱜ ᱩᱱᱠᱩ ᱞᱟᱹᱜᱤᱫ ᱫᱚ ᱠᱷᱟᱱᱟᱜ ᱦᱟᱸᱜ ᱱᱚᱣᱟ ᱠᱚᱫᱚ ᱟᱹᱰᱤ ᱜᱮ ᱞᱟᱹᱠᱛᱤᱭᱟᱱᱟᱜ ᱠᱟᱱᱟ, ᱟᱵᱮᱱ ᱚᱠᱟ ᱞᱮᱠᱟ ᱵᱮᱱ ᱢᱚᱱᱮᱭᱟ᱾
ᱦᱳᱭ ᱱᱚᱜᱼᱚᱭ ᱟᱵᱚᱨᱮᱱ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱤᱥᱠᱩᱞ ᱠᱚᱨᱮ ᱠᱚ ᱯᱟᱲᱦᱟᱜ ᱠᱟᱱᱟ, ᱚᱱᱟ ᱥᱟᱣ ᱥᱟᱣ ᱛᱮ ᱯᱟᱲᱦᱟᱣ ᱵᱟᱲᱦᱟᱣ ᱛᱮᱦᱚᱸ ᱡᱮᱢᱚᱱ ᱠᱚᱢ ᱵᱚᱭᱮᱥ ᱨᱮᱠᱚ ᱵᱟᱯᱞᱟᱜ ᱠᱟᱱᱟ᱾ ᱠᱚᱢ ᱵᱚᱭᱮᱥ ᱨᱮ ᱵᱟᱯᱞᱟ ᱠᱟᱛᱮᱜ ᱱᱚᱜᱚᱭ ᱠᱟᱹᱢᱤ ᱢᱟ ᱪᱮᱫ ᱮᱢ ᱨᱮ ᱵᱟᱝᱠᱚ ᱫᱟᱲᱮᱭᱟᱜ ᱠᱟᱱ᱾ ᱟᱨ ᱱᱚᱜᱼᱚᱭ ᱠᱚ ᱵᱟᱯᱞᱟᱜ ᱠᱟᱱᱟ᱾ ᱟᱨ ᱩᱢᱮᱨ ᱦᱚᱸ ᱵᱟᱝ ᱟᱹᱣᱨᱤ ᱦᱩᱭᱩᱜ ᱛᱟᱠᱚᱣᱟ, ᱟᱴᱷᱟᱨᱚ ᱵᱚᱪᱷᱚᱨ ᱟᱹᱣᱨᱤ ᱦᱩᱭᱩᱜ ᱛᱮᱜᱮ ᱠᱚ ᱵᱟᱯᱞᱟᱜ ᱠᱟᱱᱟ᱾ ᱵᱟᱝᱢᱟ ᱠᱟᱹᱢᱤ ᱠᱚ ᱵᱟᱲᱟᱭ ᱵᱟᱝ ᱠᱷᱮᱛ ᱠᱚᱨᱮᱜ ᱠᱤᱢᱵᱟ ᱢᱟᱴᱷ ᱠᱚᱨᱮᱜ ᱠᱟᱹᱢᱤ ᱦᱚᱸ ᱵᱟᱝ ᱠᱚ ᱫᱟᱲᱮᱜ ᱠᱟᱱᱟ᱾
ᱦᱳᱭ-ᱦᱳᱭ᱾ ᱮᱠᱫᱚᱢ ᱱᱚᱣᱟ ᱫᱚ ᱠᱷᱟᱱ ᱦᱟᱸᱜ ᱡᱚᱛᱷᱟᱛ ᱠᱟᱛᱷᱟ ᱠᱟᱱ ᱜᱮᱭᱟ᱾ ᱚᱱᱟ ᱥᱟᱣ ᱥᱟᱣ ᱛᱮ ᱦᱚᱸᱜᱼᱚᱭ ᱡᱮ ᱦᱟᱸᱜ ᱟᱵᱚᱨᱮᱱ ᱢᱟᱹᱭ ᱵᱟᱹᱵᱩ ᱠᱚᱢ ᱩᱢᱮᱨ ᱨᱮᱠᱚ ᱵᱟᱯᱞᱟᱜ ᱠᱟᱱᱟ᱾ ᱱᱩᱜ ᱩᱱᱠᱩ ᱵᱟᱨᱮᱛᱮ ᱟᱵᱮᱱ ᱪᱮᱫ ᱵᱮᱱ ᱞᱟᱹᱭᱟ?
ᱱᱚᱣᱟ ᱵᱟᱨᱮ ᱛᱮᱫᱚ ᱟᱹᱞᱤᱧ ᱫᱚ ᱱᱚᱣᱟ ᱜᱮᱞᱤᱧ ᱞᱟᱹᱭᱟ ᱵᱟᱝᱢᱟ ᱩᱢᱮᱨᱮ ᱦᱚᱸ ᱟᱴᱷᱟᱨᱚ ᱵᱚᱪᱷᱚᱨ ᱞᱟᱦᱟᱨᱮ ᱚᱱᱟ ᱫᱚ ᱵᱟᱯᱞᱟ ᱫᱚ ᱩᱪᱤᱛ ᱫᱚ ᱵᱟᱝ ᱠᱟᱱᱟ ᱾ ᱦᱚᱲᱢᱚ ᱨᱮᱱᱟᱜ ᱡᱟᱦᱟᱸ ᱯᱚᱨᱤᱯᱩᱨᱱᱚᱛᱟ ᱚᱱᱟ ᱦᱚᱸ ᱴᱷᱤᱠ ᱟᱣᱨᱤ ᱦᱚᱲᱢᱚ ᱨᱮ ᱵᱟᱝ ᱯᱩᱨᱟᱹᱣ ᱠᱟᱱ ᱛᱟᱹ ᱨᱮ ᱚᱱᱟ ᱞᱟᱦᱟ ᱨᱮᱠᱚ ᱵᱟᱯᱞᱟᱜ ᱠᱟᱱᱟ᱾ ᱟᱹᱞᱤᱧ ᱫᱚ ᱱᱚᱣᱟ ᱜᱮᱞᱤᱧ ᱞᱟᱹᱭᱟ ᱟᱴᱷᱟᱨᱚ ᱵᱚᱪᱷᱚᱨ ᱯᱚᱨᱮ ᱥᱮ ᱤᱱᱟᱹ ᱯᱚᱨᱮᱜᱮ ᱵᱟᱯᱞᱟ ᱫᱚ ᱩᱪᱤᱛ ᱠᱟᱱᱟ᱾ ᱟᱞᱤᱧ ᱫᱚᱞᱤᱧ
ᱦᱳᱭ ᱦᱳᱭ ᱮᱠᱫᱚᱢ ᱱᱚᱣᱟ ᱫᱚ ᱠᱷᱟᱱᱟᱜ ᱮᱸᱡ ᱡᱚᱛᱷᱟᱛ ᱠᱟᱛᱷᱟ ᱠᱟᱱ ᱜᱮᱭᱟ ᱢᱮᱱᱫᱚ ᱠᱚᱲᱟ ᱜᱤᱫᱽᱨᱟᱹᱣᱟᱜ ᱫᱚ ᱤᱠᱩᱥ᱾ ᱟᱨ ᱠᱩᱲᱤ ᱜᱤᱫᱽᱨᱟᱹᱟᱜ ᱫᱚ ᱟᱴᱷᱨᱚ ᱵᱚᱭᱮᱥ᱾ ᱦᱳᱭ ᱱᱚᱜᱼ ᱱᱟ ᱠᱚ᱾ ᱡᱩᱫᱤ ᱥᱚᱴᱷᱤᱠ ᱥᱟᱹᱦᱤᱸᱡ ᱵᱟᱱᱟ ᱦᱚᱲᱟ ᱜᱮ ᱟᱹᱠᱤᱱᱟᱜ ᱵᱚᱭᱮᱥ ᱟᱨ ᱵᱟᱝ ᱩᱢᱮᱨ ᱥᱟᱹᱦᱤ ᱛᱟᱦᱮᱱ ᱛᱟᱹᱠᱤᱱᱟ ᱛᱟᱦᱞᱮ ᱠᱷᱟᱱ ᱟᱹᱠᱤᱱ ᱫᱚ ᱵᱟᱯᱞᱟ ᱞᱟᱹᱜᱤᱫ ᱫᱚ
ᱟᱹᱰᱤ ᱜᱮ ᱡᱚᱛᱷᱟᱛ ᱫᱚᱜ ᱛᱟᱹᱠᱤᱱᱟ ᱦᱮᱸ ᱥᱮ ᱵᱟᱝ?
ᱦᱳᱭ ᱦᱳᱭ᱾
ᱦᱳᱭ ᱢᱮᱱᱠᱷᱟᱱ ᱱᱟᱦᱟᱜ ᱨᱮᱫᱚ ᱦᱟᱱ ᱦᱟᱸᱜ ᱩᱱᱟᱹᱜ ᱮᱠᱴᱟ ᱫᱚ ᱵᱟᱝ ᱧᱮᱞᱚᱜᱼᱟ ᱦᱟᱸᱜ᱾ ᱡᱟᱦᱟᱸᱭ ᱫᱚᱠᱟᱱ ᱱᱚᱜ-ᱚᱭ ᱱᱮᱛᱟᱨ ᱢᱟ ᱜᱩᱲᱫᱟᱹᱣ ᱧᱟᱯᱟᱢᱚᱜ ᱠᱟᱱᱟ ᱠᱚᱥᱮ᱾
ᱦᱳᱭ᱾
ᱦᱳᱭ ᱦᱳᱭ᱾ ᱚᱸᱜᱼᱚᱭ ᱦᱟᱸᱜ ᱟᱞᱟᱜᱡᱟᱹᱲᱤ ᱱᱟᱹᱲᱤ ᱞᱮᱠᱟ ᱡᱟᱦᱟᱸ ᱨᱮᱜᱮ ᱵᱮᱱ ᱪᱟᱯᱟᱜ ᱰᱷᱟᱝ-ᱟᱸ ᱚᱸᱰᱮ ᱜᱮ ᱦᱟᱸᱜ᱾ ᱚᱱᱟ ᱱᱟᱹᱲᱤ ᱫᱚ ᱯᱷᱟᱥᱱᱟᱜ-ᱟ ᱚᱱᱠᱟ ᱜᱮ ᱦᱟᱸᱜ ᱟᱵᱚᱨᱮᱱ ᱡᱟᱦᱟᱸᱭ ᱢᱟᱹᱭ ᱵᱟᱹᱵᱩ ᱛᱟᱹᱠᱩ ᱢᱮᱱᱟᱜ ᱠᱚᱣᱟ ᱩᱱᱠᱩ ᱠᱚᱦᱚᱸ ᱚᱱᱠᱟ ᱜᱮᱠᱚ ᱫᱩᱞᱟᱹᱲᱮᱜ ᱠᱟᱱᱟ ᱟᱨ ᱚᱱᱠᱟ ᱛᱮᱜᱮ ᱦᱟᱸᱜ ᱠᱚ ᱟᱸᱜᱤᱨ ᱵᱟᱯᱞᱟᱜ ᱠᱟᱱᱟ᱾
ᱦᱳᱭ᱾
ᱛᱚ ᱟᱹᱞᱤᱧ ᱞᱤᱧ ᱞᱟᱹᱭᱟ ᱡᱮ ᱱᱚᱜᱼᱚᱭ ᱡᱮ ᱠᱚᱢ ᱩᱢᱮᱨᱮ ᱨᱮᱵᱟᱯᱞᱟᱜᱼᱟ ᱱᱚᱣᱟ ᱫᱚ ᱠᱟᱱᱟᱜᱻ ᱵᱟᱝ ᱴᱷᱤᱠ ᱜᱤᱞᱤᱧ ᱢᱚᱱᱮᱭᱮᱫᱟ᱾ ᱪᱮᱫᱟᱜ ᱵᱟᱝᱢᱟ? ᱩᱢᱮᱨ ᱨᱮᱱᱟᱜ ᱡᱟᱦᱟᱸ ᱟᱨᱵᱟᱝ ᱦᱚᱲᱢᱚ ᱨᱮᱱᱟᱜ ᱡᱟᱦᱟᱸ ᱟᱵᱚ
ᱦᱮᱸ ᱞᱟᱹᱭ ᱵᱤᱱ᱾
ᱱᱚᱜᱼᱚ ᱱᱟ ᱠᱷᱟᱹᱣ ᱠᱷᱟᱹᱛᱤᱨ ᱛᱮᱜᱮ ᱦᱟᱸᱜ᱾ ᱢᱟᱹᱭ ᱵᱟᱹᱵᱩ ᱛᱟᱹᱠᱚ ᱫᱚ ᱟᱭᱢᱟ ᱨᱚᱠᱚᱢᱟᱜ ᱮᱱᱮᱡ ᱮᱴᱠᱮᱴᱚᱬᱮ ᱠᱚ ᱧᱮᱞ ᱞᱟᱜᱟᱭᱮᱫ ᱠᱚᱣᱟ ᱦᱮᱸ ᱥᱮ ᱵᱟᱝ ᱜᱚᱝᱠᱮ᱾
ᱦᱳᱭ ᱜᱚᱝᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ᱾ ᱯᱟᱞᱮ ᱜᱚᱝᱠᱮ ᱠᱚᱢ ᱵᱚᱭᱮᱥ ᱨᱮᱜᱮ ᱠᱚ ᱵᱟᱯᱞᱟᱜ ᱠᱟᱱᱟ᱾ ᱥᱮ ᱱᱚᱝᱠᱟ ᱠᱚ ᱫᱟᱹᱲᱮᱜ ᱠᱟᱱᱟ᱾ ᱛᱟᱦᱚᱞᱮ ᱟᱵᱤᱱ ᱱᱚᱣᱟ ᱵᱟᱨᱮᱛᱮ ᱪᱮᱜ ᱵᱤᱱ ᱞᱟᱹᱭᱟ ᱛᱤᱱᱟᱹᱜ ᱴᱟ ᱡᱚᱛᱷᱟᱛᱷᱟ ᱛᱤᱱᱟᱹᱜ ᱴᱟ
ᱦᱮᱸ ᱦᱳᱸᱭ ᱟᱫᱚ ᱫᱚᱠᱷᱟᱱᱟᱜ ᱱᱚᱣᱟ ᱫᱳ ᱚᱱᱮᱞᱤᱧ ᱞᱟᱹᱭ ᱠᱮᱫ ᱞᱮᱠᱟ ᱩᱱᱟᱹᱜ ᱫᱚ ᱵᱟᱝ ᱵᱷᱟᱹᱜᱮᱭᱟ ᱪᱮᱫᱟᱜ ᱵᱟᱝᱢᱟ ᱩᱢᱮᱨ ᱵᱟᱝ ᱦᱩᱭᱩᱜ ᱠᱟᱱ ᱛᱟᱠᱚᱣᱟ ᱥᱟᱶ ᱥᱟᱶᱛᱮ ᱟᱠᱚᱣᱟᱜ ᱦᱚᱲᱢᱚ ᱨᱮ ᱡᱟᱦᱟᱸ ᱯᱚᱨᱤᱵᱚᱨᱛᱚᱱ ᱢᱮᱱᱫᱚ ᱦᱚᱲᱢᱚ ᱠᱮᱴᱮᱡ ᱞᱟᱹᱜᱤᱫᱚᱜ ᱛᱮ ᱡᱟᱦᱟᱸ ᱠᱳᱨᱥ ᱠᱚ ᱞᱟᱜᱟᱜ-ᱟ ᱚᱱᱮ ᱚᱱᱟ ᱠᱳᱨᱥ ᱠᱚ ᱦᱚᱲᱢᱚ ᱨᱚ ᱴᱷᱤᱠ ᱥᱟᱺᱦᱤᱡ ᱵᱟᱝ ᱦᱩᱭᱩᱜ ᱠᱟᱱ ᱛᱟᱠᱚ᱾ ᱠᱚᱣᱟ ᱤᱱᱟᱹ ᱞᱟᱦᱟ ᱨᱮᱜᱮ ᱟᱠᱚ ᱠᱚ ᱵᱟᱯᱞᱟᱜ ᱠᱟᱱᱟ ᱟᱨ ᱥᱟᱶ ᱥᱟᱶ ᱛᱮ ᱜᱤᱫᱽᱨᱟᱹ ᱯᱤᱫᱽᱨᱟᱹ ᱠᱚ ᱦᱟᱛᱟᱣᱮᱫ ᱠᱚᱣᱟ᱾
ᱛᱟᱦᱚᱞᱮ ᱜᱚᱝᱠᱮ ᱱᱚᱝᱠᱟ ᱜᱤᱫᱽᱨᱟᱹᱼ ᱯᱤᱫᱽᱨᱟᱹ ᱵᱟᱨᱮᱛᱮ ᱠᱚᱢ ᱩᱢᱮᱨ ᱨᱮ ᱜᱤᱫᱽᱨᱟᱹ- ᱯᱤᱫᱽᱨᱟᱹ ᱠᱚ ᱦᱟᱛᱟᱣᱮᱫᱼᱟ, ᱱᱚᱣᱟ ᱵᱟᱨᱮ ᱛᱮ ᱟᱵᱮᱱ ᱪᱮᱫ ᱵᱮᱱ ᱢᱮᱱᱮᱜᱼᱟ?
ᱦᱮᱸ ᱱᱚᱣᱟ ᱫᱚ ᱠᱷᱟᱱᱟᱜ ᱦᱚᱜᱼᱚᱭᱼᱼ ᱮᱸᱴᱠᱮ ᱴᱚᱬᱮ ᱢᱟ ᱥᱟᱱᱟᱢ ᱦᱚᱸᱲ ᱜᱮᱵᱚᱱ ᱧᱮᱞᱮᱫ ᱠᱟᱱᱟ ᱟᱨᱼᱼ ᱱᱚᱝᱠᱟᱱᱟᱜ ᱮᱴᱠᱮᱴᱚᱬᱮ ᱫᱚ ᱠᱷᱚᱱᱟᱜ ᱠᱷᱩᱵ ᱮᱠᱴᱟ ᱫᱚ ᱵᱟᱝ ᱵᱷᱟᱜᱮᱭᱟ᱾ ᱟᱹᱵᱤᱱ ᱚᱠᱟ ᱞᱮᱠᱟ ᱵᱤᱱ ᱢᱚᱱᱮᱭᱟ ᱜᱚᱝᱠᱮ?
ᱩᱸ ᱟᱹᱞᱤᱝ ᱫᱚᱞᱤᱝ ᱢᱚᱱᱮᱭᱟᱼᱼ ᱠᱚᱢ ᱩᱢᱮᱨ ᱨᱮ ᱵᱟᱯᱞᱟ ᱠᱟᱛᱮᱫ ᱜᱤᱫᱽᱨᱟᱹ ᱡᱟᱱᱟᱢᱼᱼ ᱵᱟᱝᱢᱟ ᱦᱚᱲᱢᱚ ᱠᱚᱨᱮᱱᱟᱜ ᱦᱚᱸ ᱯᱚᱨᱤᱵᱚᱨᱛᱚᱱ ᱟᱹᱣᱨᱤᱜᱼᱟ ᱴᱷᱤᱠ ᱢᱚᱛᱚᱼᱼ ᱯᱚ ᱩᱢᱮᱨ ᱦᱚᱸ ᱟᱹᱣᱨᱤᱜᱼᱟ ᱤᱱᱟᱹᱼᱼ ᱤᱱᱟᱹ ᱚᱠᱛᱚ ᱨᱮ ᱜᱤᱫᱽᱨᱟᱹ ᱦᱟᱛᱟᱣ ᱦᱚᱲᱢᱚ ᱨᱮᱱᱟᱜᱼᱼ ᱫᱚ ᱟᱹᱰᱤ ᱜᱮᱼᱼ ᱯᱚᱵᱞᱮᱢᱟᱭ᱾ ᱱᱚᱣᱟ ᱯᱚᱵᱞᱮᱢ ᱯᱚᱨᱚᱵᱚᱨᱛᱤ ᱠᱟᱞ ᱨᱮᱦᱚᱸᱼᱼ ᱦᱳᱭ ᱫᱟᱲᱮᱭᱟᱜᱼᱟ᱾ᱟᱹᱰᱤ ᱟᱭᱢᱟᱼᱼ ᱞᱟᱹᱴᱩ ᱟᱡᱟᱨ ᱨᱮᱦᱚᱸ ᱯᱟᱲᱟᱣ ᱫᱟᱲᱮᱭᱟᱜᱼᱟ ᱟᱹᱞᱤᱝ ᱫᱚ ᱱᱚᱣᱟ ᱜᱮᱞᱤᱧ ᱢᱚᱱᱮᱭᱟ᱾
ᱦᱳᱭ, ᱦᱳᱭ ᱱᱚᱣᱟ ᱢᱟ ᱠᱷᱟᱱᱟᱜ ᱡᱚᱛᱷᱟᱛ ᱠᱟᱛᱷᱟ ᱠᱟᱱ ᱜᱮᱭᱟ᱾ ᱛᱚ ᱥᱟᱱᱟᱢ ᱦᱚᱲ ᱜᱮ ᱵᱩᱡᱷᱟᱹᱣ ᱞᱟᱹᱠᱛᱤ ᱠᱟᱱ ᱛᱟᱵᱚᱱᱟ ᱦᱮᱸᱥᱮ ᱵᱟᱝ ᱜᱚᱝᱠᱮ᱾
ᱦᱳᱭ ᱜᱚᱝᱠᱮ ᱠᱚᱢ ᱩᱢᱮᱨ ᱨᱮᱫᱚ ᱟᱞᱚ ᱵᱚᱱ ᱵᱟᱯᱞᱟᱜ ᱢᱟ᱾ ᱠᱩᱲᱤ ᱜᱤᱫᱽᱨᱟᱹᱭᱟᱜ ᱩᱢᱮᱨ ᱫᱚ ᱡᱮᱢᱚᱱᱼᱼ ᱟᱴᱷᱨᱚ ᱵᱚᱪᱷᱚᱨ ᱟᱨ ᱠᱚᱲᱟ ᱜᱤᱫᱽᱨᱟᱹᱣᱟᱜ ᱫᱚ ᱦᱩᱭᱩᱜ ᱠᱟᱱᱟ ᱮᱠᱩᱥ ᱵᱚᱪᱷᱚᱨ᱾ ᱱᱤᱭᱟᱹ ᱩᱢᱮᱨ ᱦᱩᱭ ᱯᱟᱨᱚᱢ ᱠᱟᱛᱮᱫ ᱜᱮ ᱡᱮᱢᱚᱱ ᱟᱵᱚ ᱡᱚᱛᱚ ᱦᱚᱲ ᱜᱮᱵᱚᱱᱼᱼ ᱵᱟᱯᱞᱟᱜ ᱢᱟ ᱟᱹᱞᱤᱝ ᱫᱚ ᱱᱚᱣᱟ ᱜᱮᱞᱤᱝ ᱢᱚᱱᱮᱭᱟ᱾
ᱮᱠᱫᱚᱢ ᱮᱠᱫᱚᱢ ᱜᱚᱢᱠᱮ ᱱᱚᱣᱟ ᱢᱟ ᱥᱟᱨᱤ ᱠᱟᱛᱷᱟ ᱠᱟᱱ ᱜᱮᱭᱟ ᱟᱨᱼᱼ ᱱᱟᱦᱟᱸᱜ ᱨᱮᱫᱚ ᱦᱟᱸᱜ ᱱᱚᱝᱠᱟ ᱱᱟᱦᱟᱸᱜ ᱢᱟᱱᱟᱣ ᱵᱟᱛᱟᱣ ᱠᱚᱫᱚᱼᱼ ᱠᱷᱩᱵ ᱮᱠᱴᱟ ᱫᱚ ᱵᱟᱝ ᱧᱮᱞᱚᱜ ᱠᱟᱱᱟ᱾
ᱚᱸ
ᱛᱚᱼᱼ ᱱᱩᱠᱩ ᱡᱟᱦᱟᱸᱭ ᱢᱟᱹᱭ ᱵᱟᱹᱵᱩ ᱛᱟᱠᱚ ᱢᱮᱱᱟᱜ ᱠᱚᱣᱟ ᱩᱱᱠᱩ ᱠᱚᱦᱚᱸ ᱵᱩᱡᱷᱟᱹᱣ ᱞᱟᱹᱠᱛᱤᱜ ᱠᱟᱱ ᱛᱟᱠᱚᱣᱟ ᱡᱮᱼᱼ ᱱᱚᱝᱠᱟᱱᱟᱜ ᱫᱚ ᱠᱷᱟᱱ ᱦᱟᱸᱜᱼᱼ ᱟᱭᱢᱟ ᱜᱮ ᱮᱸᱴᱠᱮᱴᱚᱬᱮ ᱥᱤᱨᱡᱟᱹᱣᱟᱭ᱾ ᱦᱮᱸ ᱥᱮ ᱵᱟᱝ ᱜᱚᱝᱠᱮ?
ᱦᱳᱭ ᱜᱚᱝᱠᱮ᱾
ᱦᱳᱭ, ᱦᱳᱭ᱾ ᱮᱠᱫᱚᱢ ᱱᱚᱣᱟ ᱫᱚ ᱠᱷᱟᱱ ᱦᱟᱜ ᱡᱚᱛᱷᱟᱛ ᱠᱟᱛᱷᱟ ᱠᱟᱱ ᱜᱮᱭᱟ᱾ ᱟᱨ ᱱᱚᱜᱼᱚᱭ ᱡᱮ ᱞᱟᱯᱷᱟᱝ ᱥᱮᱪᱮᱫ ᱥᱮ ᱥᱤᱠᱱᱟᱹᱛᱷᱼᱼ
ᱥᱤᱠᱱᱟᱹᱛᱷ ᱦᱮᱸ ᱥᱤ
ᱦᱮᱱᱟᱜ ᱫᱚ ᱱᱚᱣᱟ ᱫᱚ ᱠᱷᱟᱱ ᱦᱟᱜᱼᱼ ᱥᱟᱱᱟᱢ ᱦᱚᱲ ᱜᱮ ᱵᱩᱡᱷᱟᱹᱣ ᱞᱟᱹᱠᱛᱤ ᱠᱚᱢ ᱩᱢᱮᱨ ᱨᱮ ᱵᱟᱯᱞᱟ ᱵᱟᱝ ᱠᱟᱛᱮᱫ ᱡᱩᱫᱤ ᱢᱟᱹᱭ ᱠᱟᱹᱴᱤᱡ ᱮ ᱥᱮᱪᱮᱫᱚᱜ-ᱟᱭ ᱥᱮ ᱛᱟᱦᱞᱮ ᱠᱷᱟᱱ ᱦᱟᱸᱜᱼᱼ ᱞᱟᱯᱷᱟᱝ ᱰᱟᱦᱟᱨ ᱮ ᱧᱟᱢ ᱞᱮᱠᱷᱟᱱ ᱟᱭᱟᱜ ᱛᱤ ᱡᱟᱸᱜᱟ ᱛᱮ ᱛᱤᱸᱜᱩ ᱠᱮᱴᱮᱡ ᱫᱟᱲᱮᱭᱟᱜᱼᱟᱭ᱾
ᱦᱳᱭ᱾ ᱱᱤᱛᱳᱜ ᱠᱷᱚᱱᱟᱜ ᱦᱚᱸᱜ-ᱚᱭ ᱛᱚ ᱵᱟᱢ ᱯᱟᱲᱦᱟᱣ ᱞᱮᱱᱠᱷᱟᱱ ᱵᱟᱢ ᱤᱭᱟᱹ ᱞᱮᱱᱠᱷᱟᱱ ᱯᱚᱨᱚᱵᱚᱨᱛᱤ ᱠᱟᱞᱨᱮ ᱟᱢ ᱱᱤᱡᱮᱛᱮᱢ ᱛᱤᱸᱜᱩ ᱠᱮᱴᱮᱡ ᱫᱟᱲᱮᱭᱟᱜᱼᱟ᱾ ᱥᱮ ᱴᱟᱠᱟ ᱯᱚᱭᱥᱟ ᱠᱚᱦᱚᱸᱢ ᱨᱚᱡᱽᱜᱟᱨ ᱫᱟᱲᱮᱭᱟᱜᱼᱟ᱾ ᱦᱟᱯᱮᱱ ᱫᱤᱱ ᱩᱱ ᱦᱚ ᱫᱚ ᱜᱷᱟᱨᱚᱸᱡᱽ ᱥᱮ ᱚᱲᱟᱜ ᱦᱚᱢ ᱪᱟᱞᱟᱣ ᱫᱟᱲᱮᱭᱟᱜ-ᱟ, ᱚᱱᱠᱟ ᱱᱤᱛᱚᱝᱼᱼ
ᱮᱠᱫᱚᱢ ᱮᱠᱫᱚᱢ ᱱᱚᱣᱟ ᱫᱚ ᱠᱷᱟᱱ ᱥᱟᱹᱨᱤ ᱠᱟᱛᱷᱟ ᱠᱟᱱ ᱜᱮᱭᱟ ᱜᱚᱝᱠᱮ ᱟᱫᱚ
ᱩᱱᱟᱹᱜ ᱜᱟᱱ ᱫᱚ ᱦᱟᱸᱜ ᱡᱩᱫᱤ ᱵᱩᱡᱷᱟᱹᱣ ᱦᱚᱲ ᱦᱚ ᱥᱮ ᱟᱨ ᱚᱲᱟᱜ ᱦᱚᱲ ᱠᱟᱹᱴᱤᱡ ᱠᱚ ᱜᱟᱭᱤᱰ ᱧᱚᱜ ᱠᱚᱣᱟ ᱢᱮᱱᱫᱚ ᱜᱤᱫᱽᱨᱟᱹ ᱫᱚ ᱪᱮᱫ ᱮ ᱪᱤᱠᱟᱹᱭᱮᱫ ᱠᱟᱱᱟᱭ ᱾ ᱥᱮ ᱪᱮᱫ ᱠᱚ ᱠᱟᱹᱢᱤ ᱠᱟᱱᱟᱭ ᱱᱚᱜ-ᱚ ᱱᱟ ᱠᱚ ᱵᱟᱨᱮᱛᱮ ᱡᱩᱫᱤ ᱚᱲᱟᱜ ᱦᱚᱲᱟᱜ ᱠᱟᱹᱴᱤᱡ ᱫᱤᱥ ᱦᱩᱫᱤᱥ ᱛᱟᱦᱮᱱ ᱛᱟᱠᱚᱣᱟ